ᱦᱮᱸ ᱦᱮᱞᱳ᱾ ᱦᱮᱞᱳ᱾ ᱦᱮᱞᱳ ᱜᱚᱢᱠᱮ᱾ ᱦᱮᱞᱳ᱾
ᱠᱟᱱᱟ᱾
ᱦᱮᱸ ᱱᱤᱛᱚᱜ ᱟᱸᱡᱚᱢᱚᱜ ᱠᱟᱱᱟ, ᱦᱮᱸ ᱜᱚᱝᱠᱮ ᱟᱸᱡᱚᱢᱚᱜ ᱠᱟᱱᱟ ᱱᱤᱛᱚᱜ᱾ ᱤᱧᱟᱹᱜ ᱨᱚᱲᱮᱢ ᱟᱸᱡᱚᱢ ᱮᱫᱟ ᱥᱮ ᱵᱟᱝ?
ᱟᱧᱡᱚᱢ ᱫᱟ ᱮᱱᱟᱱ ᱫᱚ ᱵᱟᱝ ᱟᱸᱡᱚᱢᱚᱜ ᱠᱟᱱ ᱛᱟᱦᱮᱸᱜ᱾
ᱚ ᱢᱟᱲᱟᱝ ᱫᱚ ᱵᱟᱝ ᱟᱸᱡᱚᱢᱚᱜ ᱠᱟᱱ ᱛᱟᱦᱮᱸᱜ᱾
ᱦᱮᱸ ᱦᱮᱸ᱾
ᱚ ᱟᱢᱟᱜ ᱦᱚᱸ ᱵᱟᱹᱧ ᱟᱸᱡᱚᱢᱮᱫ ᱛᱟᱦᱮᱸᱫ ᱢᱟᱲᱟᱝ ᱫᱚ᱾
ᱚ ᱦᱮᱸᱛᱚ᱾
ᱟᱪᱪᱷᱟ ᱪᱮᱫ ᱞᱮᱠᱟ ᱢᱮᱱᱟᱜ ᱢᱮᱭᱟ ᱛᱟᱦᱚᱞᱮ?
ᱦᱮᱸ ᱱᱟᱯᱟᱭ ᱜᱮ ᱟᱫᱚ ᱟᱢ ᱟᱢᱜᱮ ᱪᱤᱜᱠᱟ ᱦᱮᱸᱱᱟᱜ ᱢᱮᱭᱟ?
ᱚ ᱦᱮᱸ ᱤᱧᱦᱚᱸ ᱱᱤᱭᱟᱹ ᱵᱮᱲᱟ ᱫᱚ ᱱᱟᱦᱟᱸᱜ ᱱᱟᱯᱟᱭ ᱜᱮ ᱢᱤᱱᱟᱹᱧᱟ᱾
ᱚ ᱦᱮᱸᱛᱚ ᱛᱟᱦᱚᱞᱮ ᱪᱤᱜ ᱠᱩ ᱦᱮᱸ ᱫᱚᱢᱮ ᱜᱮ ᱫᱟᱜ ᱮᱫᱟ ᱱᱚᱸᱜ-ᱚᱭ ᱛᱤᱦᱤᱧ ᱫᱚ ᱮᱸ ᱢᱤᱫ ᱨᱚᱠᱚᱢ ᱜᱮ᱾ ᱠᱟᱹᱴᱤᱡ ᱮ ᱯᱷᱟᱸᱠᱟᱭᱮᱜ ᱠᱷᱟᱱ ᱫᱚ ᱟᱨᱦᱚᱸ ᱚᱝᱠᱟ ᱜᱮ ᱡᱷᱤᱯᱤ ᱡᱷᱤᱯᱤ ᱡᱚᱨᱚᱜ ᱠᱟᱱ ᱜᱮᱭᱟ᱾ ᱦᱮᱸ ᱛᱟᱦᱚᱞᱮ ᱟᱯᱮ ᱥᱮᱫ ᱫᱚ ᱫᱟᱜ ᱮᱫᱟᱭ ᱥᱮ ᱵᱟᱝ?
ᱦᱮᱸ ᱟᱞᱮ ᱥᱮᱡ ᱦᱚᱸ ᱛᱮᱦᱮᱧ ᱫᱚᱭ ᱫᱟᱜᱮᱫ ᱜᱮᱭᱟ᱾ ᱮᱱᱟᱝ ᱠᱷᱚᱱᱟᱜ ᱜᱮ ᱚᱱᱟ ᱤᱠᱠᱷᱟᱹᱡ ᱛᱮ ᱪᱮᱫ ᱦᱚᱸ ᱠᱟᱹᱢᱤ ᱠᱚ ᱵᱟᱝ ᱜᱟᱱᱚᱜ ᱠᱟᱱᱟ ᱚᱲᱟᱜ ᱠᱚᱨᱮ ᱜᱮ᱾ ᱡᱚᱢ ᱧᱩ ᱠᱟᱛᱮᱜ ᱜᱤᱛᱤᱡ ᱫᱩᱲᱩᱵ ᱜᱮ ᱠᱟᱹᱢᱤ ᱦᱩᱭᱩᱜ ᱠᱟᱱᱟ ᱱᱤᱛᱳᱜ ᱫᱚ ᱟᱫᱚ ᱚᱝᱠᱟᱱ ᱠᱟᱹᱢᱤ ᱠᱚᱫᱚ ᱵᱟᱝ ᱜᱟᱱᱚᱜ ᱠᱟᱱᱛᱮ᱾
ᱦᱮᱸ ᱛᱚ ᱛᱟᱦᱚᱞᱮ ᱪᱟᱥ ᱠᱟᱹᱢᱤ ᱠᱚᱫᱚ ᱛᱤᱱᱟᱹᱜ ᱯᱮ ᱞᱟᱦᱟ ᱠᱮᱫᱟ?
ᱪᱟᱥ ᱠᱟᱹᱢᱤ ᱫᱚ ᱮᱠᱷᱚᱱ ᱟᱹᱣᱨᱤᱭᱟᱛᱟᱞᱮᱭᱟ ᱱᱚᱸᱜ-ᱚᱭ ᱛᱚ ᱚᱝᱠᱟ ᱫᱷᱟᱨᱟ ᱢᱟ ᱵᱟᱭ ᱫᱟᱜ ᱠᱟᱫᱟ ᱥᱮ ᱡᱟᱹᱥ ᱛᱤᱧᱚᱜ ᱢᱟ᱾
ᱦᱮᱸ᱾
ᱫᱚᱢᱮ ᱠᱷᱮᱛ ᱠᱚ ᱫᱟᱜᱚᱜ ᱞᱮᱠᱟ ᱫᱚ ᱟᱹᱣᱨᱤ ᱫᱟᱜ-ᱜᱟᱭ ᱥᱮ᱾ ᱟᱨ ᱟᱞᱮ ᱫᱚ ᱥᱮᱨᱢᱟ ᱡᱟᱹᱲᱤ ᱵᱚᱨᱥᱟ ᱜᱮ ᱨᱚᱦᱚᱭ ᱠᱚᱛᱟᱞᱮ ᱦᱚᱸ ᱟᱫᱚ ᱟᱣᱨᱤ ᱚᱝᱠᱟ ᱫᱟᱜ ᱦᱚᱛᱮᱡ ᱛᱮ ᱟᱣᱨᱤ ᱞᱮ ᱫᱷᱩᱨᱟᱹᱜ-ᱟ᱾ ᱮᱠᱷᱚᱱ ᱵᱷᱟᱜᱮ ᱧᱚᱜ ᱵᱟᱭ ᱫᱟᱜ ᱞᱮᱠᱷᱟᱱ ᱫᱚ ᱦᱟᱸᱜ ᱵᱟᱝ ᱜᱟᱱᱚᱜ ᱠᱟᱱ ᱛᱟᱞᱮᱭᱟ, ᱟᱯᱮ ᱠᱚ ᱟᱫᱚᱯᱮ ᱫᱷᱩᱨᱟᱹᱣ ᱵᱟᱲᱟᱭ ᱱᱟᱥᱮ?
ᱚ ᱵᱟᱝ ᱵᱟᱝ ᱟᱞᱮ ᱫᱚ ᱱᱚᱛᱮ ᱡᱟᱦᱟᱸ ᱛᱚᱞᱟ ᱠᱚ ᱜᱤᱲᱤ ᱦᱩᱭ ᱞᱮᱱ ᱛᱟᱦᱮᱸᱫ ᱚᱱᱟ ᱫᱚ ᱠᱟᱹᱴᱤᱡ ᱠᱟᱹᱴᱤᱡ ᱜᱮᱭᱟ ᱮᱠᱷᱚᱱᱳ ᱟᱹᱣᱨᱤ ᱦᱟᱨᱟᱜ-ᱟ, ᱛᱟᱦᱞᱮ ᱫᱟᱜ ᱠᱚᱛᱚ ᱦᱚᱸᱜ-ᱚᱭ ᱦᱮᱜ-ᱮ ᱱᱮᱛᱟᱨ ᱜᱮ ᱞᱟᱜᱟᱜ ᱠᱟᱱᱟ ᱦᱮᱸ ᱛᱟᱞᱦᱮ ᱦᱩᱭ ᱦᱮᱡ ᱠᱟᱱᱟ ᱟᱹᱰᱤ ᱦᱚᱲ ᱜᱮᱠᱚ ᱥᱤ ᱦᱚᱪᱚᱭ ᱫᱟᱠᱚ, ᱛᱟᱞᱦᱮ ᱦᱩᱸ ᱟᱞᱮ ᱦᱚᱸᱞᱮ ᱥᱤ ᱦᱚᱪᱚᱭᱟ ᱟᱹᱣᱨᱤ ᱞᱮ ᱥᱤ ᱦᱚᱪᱚᱭᱟ ᱮᱠᱷᱚᱱᱳ᱾
ᱚ᱾
ᱴᱟᱠᱴᱟᱨ ᱠᱚ ᱛᱮᱜᱮ ᱞᱮ ᱥᱤ ᱦᱚᱪᱚᱭᱟ᱾ ᱛᱟᱞᱦᱮ ᱟᱯᱮ ᱫᱚ ᱪᱮᱫ ᱛᱮᱯᱮ ᱥᱤᱭᱟ ᱱᱚᱝᱠᱟ ᱰᱟᱝᱨᱤ ᱠᱚ ᱦᱮᱱᱟᱜ ᱠᱚᱛᱟ ᱯᱮᱭᱟ ᱥᱮ ᱱᱚᱝᱠᱟ ᱴᱟᱠᱴᱟᱨ ᱠᱚᱛᱮᱜᱮ?
ᱦᱮᱸ ᱟᱞᱮ ᱫᱚ ᱰᱟᱝᱨᱤ ᱦᱚᱸ ᱟᱞᱮ ᱨᱮᱱ ᱢᱮᱱᱟᱜ ᱠᱚᱜᱮᱭᱟ᱾ ᱟ ᱰᱟᱝᱨᱤ ᱛᱮᱦᱚᱸ ᱞᱮ ᱥᱤ ᱜᱮᱭᱟ ᱟᱫᱚ ᱮ ᱡᱩᱫᱤ ᱚᱱᱠᱟ ᱫᱚᱢᱮ ᱨᱚᱦᱚᱭ ᱞᱟᱜᱟᱣ ᱜᱚᱫᱚᱜ-ᱟ ᱥᱮ ᱡᱚᱛᱚ ᱦᱚᱲ ᱚᱱᱠᱟ ᱴᱮᱠ ᱴᱟᱨ ᱛᱮᱠᱚ ᱟᱹᱰᱤ ᱜᱟᱱ ᱦᱚᱲ ᱜᱮ ᱱᱚᱸᱰᱮ ᱢᱮᱱᱟᱜ ᱠᱚᱣᱟ ᱡᱚᱛᱚ ᱦᱚᱲ ᱨᱮᱱ ᱫᱚ ᱰᱟᱝᱨᱤ ᱠᱚ ᱵᱟᱹᱱᱩᱜ ᱠᱚᱣᱟ ᱛᱚ, ᱮᱱᱠᱷᱟᱱ ᱴᱮᱠᱴᱟᱨ ᱛᱮᱜᱮ ᱠᱚ ᱥᱤᱭᱟ, ᱮᱱᱠᱷᱟᱱ ᱟᱞᱮ ᱦᱚᱸ ᱩᱱ ᱥᱩᱢᱟᱹᱭ ᱫᱚ ᱡᱚᱠᱷᱚᱱ ᱞᱚᱜᱚᱱᱚᱜ ᱞᱮᱠᱟᱞᱮ ᱵᱩᱡᱟ ᱮᱱᱠᱷᱟᱱ ᱫᱚ ᱟᱞᱮ ᱦᱚᱸ ᱴᱟᱠᱴᱟᱨ ᱞᱮ ᱞᱟᱜᱟᱣ ᱜᱮᱭᱟ᱾
ᱚ᱾
ᱦᱳᱭ ᱟᱨ ᱵᱟᱝᱠᱷᱟᱱ ᱫᱚ ᱠᱚᱢ ᱠᱚᱢ ᱫᱚ ᱤᱝᱠᱟᱹ ᱰᱟᱝᱨᱤ ᱛᱮᱜᱮᱞᱮ ᱨᱚᱦᱚᱭ ᱵᱟᱲᱟ ᱦᱟᱛᱟᱲᱟ, ᱥᱤ ᱠᱟᱛᱮᱫ᱾
ᱛᱟᱞᱦᱮ ᱰᱟᱹᱝᱨᱤ ᱠᱚᱫᱚ ᱦᱮᱱᱟᱜ ᱠᱚᱛᱟ ᱯᱮ ᱜᱮᱭᱟ?
ᱦᱮᱸ ᱟᱞᱮ ᱨᱮᱱ ᱫᱚ ᱢᱮᱱᱟᱜ ᱠᱚᱜᱮᱭᱟ, ᱰᱟᱝᱨᱟ ᱢᱮᱱᱟᱜ ᱠᱤᱱᱟ᱾
ᱚ᱾ ᱵᱟᱝ ᱵᱟᱨᱭᱟ ᱜᱮ ᱥᱮ ᱟᱨᱦᱚᱸ ᱫᱚᱢᱮ, ᱢᱤᱫ ᱯᱟᱞ ᱞᱮᱠᱟ ᱠᱚ ᱦᱩᱭᱩᱜ-ᱟ?
ᱠᱤᱱᱟ ᱟᱨ ᱜᱟᱹᱭ ᱟᱨ ᱢᱤᱦᱩ ᱢᱤᱫᱴᱟᱝ᱾
ᱚ᱾
ᱦᱳᱭ᱾
ᱦᱮᱸ ᱛᱚ, ᱦᱮᱸ᱾ ᱟᱞᱮ ᱱᱚᱰᱮ ᱫᱚ ᱦᱮᱸ ᱡᱚᱛᱚ ᱦᱚᱲ ᱨᱮᱱ ᱫᱚ ᱵᱟᱹᱱᱩᱜ ᱠᱚᱣᱟ ᱟᱞᱮ ᱨᱮᱱ ᱦᱚᱸ ᱢᱟᱹᱱᱩᱜ ᱠᱚᱣᱟ ᱡᱮᱢᱚᱱ, ᱛᱟᱞᱦᱮ ᱴᱟᱠᱴᱟᱨ ᱜᱮ ᱵᱷᱚᱨᱥᱟ ᱠᱟᱱᱟ, ᱦᱮᱸ᱾
ᱚ ᱚ ᱚ᱾
ᱛᱟᱯᱚᱨ ᱮᱸᱫ ᱱᱚᱣᱟ ᱫᱟᱜ ᱫᱟᱜ ᱮᱸ ᱱᱚᱣᱟ ᱡᱟᱦᱟᱸ ᱦᱮᱸ ᱵᱚᱨᱥᱟ ᱨᱮᱱᱟᱜ ᱫᱟᱜ ᱛᱮ ᱜᱮ ᱯᱮ ᱨᱚᱦᱚᱭᱟ ᱥᱮ ᱱᱚᱝᱠᱟ ᱫᱷᱚᱨᱚᱱ ᱦᱩᱲᱩ ᱦᱚᱸ ᱯᱮ ᱨᱚᱦᱚᱭ ᱜᱮᱭᱟ?
ᱮᱸ ᱟᱞᱮ ᱫᱚ ᱫᱷᱚᱨᱚᱱ ᱫᱚ ᱵᱟᱞᱮ ᱨᱚᱦᱚᱭ ᱜᱮᱭᱟ, ᱢᱟᱱᱮ ᱚᱱᱠᱟᱱᱟᱜ ᱠᱷᱮᱛ ᱫᱚ ᱵᱟᱹᱱᱩᱜ ᱠᱟᱜ ᱛᱟᱞᱮᱭᱟ᱾ ᱤᱭᱟᱹ ᱨᱮᱱᱟᱜ ᱠᱷᱮᱛ ᱜᱮ ᱢᱮᱱᱟᱜ ᱛᱟᱠᱚᱣᱟ ᱢᱤᱫ ᱵᱟᱨ ᱠᱚ ᱨᱚᱦᱚᱭᱟ ᱱᱚᱸᱰᱮ, ᱳᱭ ᱢᱚᱬᱮ ᱛᱩᱨᱩᱭ ᱜᱷᱚᱨ ᱜᱟᱱ ᱚᱱᱠᱟ ᱢᱮᱱᱟᱜ
ᱦᱩᱸ᱾
ᱛᱟᱠᱚᱣᱟ ᱡᱟᱦᱟᱸ ᱫᱚ ᱨᱚᱦᱚᱭ ᱜᱟᱱᱚᱜ ᱟᱨ ᱟᱞᱮᱭᱟᱜ ᱡᱟᱦᱟᱸ ᱠᱷᱮᱛ ᱵᱟᱹᱚᱫᱽ ᱠᱚ ᱢᱮᱱᱟᱜ ᱟᱠᱟᱫᱟ ᱚᱱᱟ ᱫᱚ ᱠᱟᱹᱴᱤᱡ ᱜᱮ ᱢᱮᱱᱟᱜᱼᱟ ᱟᱫᱚ ᱚᱱᱟ ᱠᱚᱫᱚ ᱢᱤᱫ ᱫᱷᱟᱣ ᱜᱮᱞᱮ ᱨᱚᱦᱚᱭᱟ ᱵᱟᱨ ᱫᱷᱟᱣ
ᱚ ᱛᱟᱯᱚᱨ ᱠᱮᱱᱮᱞ ᱫᱟᱜ ᱠᱚ ᱫᱚ ᱵᱟᱝ ᱯᱮ ᱧᱟᱢ ᱜᱮᱭᱟ, ᱥᱟᱵᱢᱟᱨᱥᱟᱞ ᱠᱚ ᱵᱟᱝ ᱯᱮ ᱩᱯᱲᱟᱹᱣ ᱠᱟᱫᱟ?
ᱵᱟᱝ ᱜᱮ ᱱᱚᱛᱮ ᱫᱚ ᱠᱮᱱᱮᱞ ᱫᱟᱜ ᱵᱟᱞᱮ ᱧᱟᱢᱟ ᱟᱞᱮ ᱫᱚ, ᱯᱷᱟᱨᱟᱠ ᱧᱚᱜ ᱜᱮᱭᱟ ᱠᱮᱱᱮᱞ ᱠᱷᱚᱱᱟᱜ ᱫᱚ᱾
ᱚ᱾
ᱟᱨ ᱚᱱᱠᱟ ᱥᱟᱢ ᱢᱟᱨᱥᱟᱞ ᱠᱚᱦᱚᱸ ᱦᱳᱭ᱾
ᱦᱩᱸ, ᱛᱟᱯᱚᱨ ᱟᱞᱮ ᱦᱚᱸ ᱚᱱᱠᱟ ᱜᱮ ᱱᱚᱣᱟ ᱦᱮᱸ ᱢᱤᱫ ᱫᱷᱟᱣ ᱜᱮ ᱟᱞᱮ ᱦᱚᱸᱞᱮ ᱪᱟᱥᱟ, ᱱᱚᱝᱠᱟ ᱠᱮᱱᱮᱞ ᱫᱟᱜ ᱛᱚ ᱟᱞᱮ ᱡᱟᱦᱟᱸ ᱯᱟᱥ ᱟᱛᱳ ᱠᱚ ᱦᱮᱱᱟᱜᱼᱟ ᱩᱱᱠᱩ ᱫᱚᱠᱚ ᱧᱟᱢ ᱜᱮᱭᱟ, ᱟᱞᱮ ᱜᱮ ᱠᱟᱹᱴᱤᱡ ᱞᱮ ᱵᱟᱫ ᱟᱠ ᱠᱟᱱᱟ ᱦᱮᱸ ᱛᱟᱞᱦᱮ ᱠᱮᱱᱮᱞ ᱫᱟᱜ ᱦᱚᱸ ᱵᱟᱞᱮ ᱧᱟᱢ ᱫᱟ᱾ ᱛᱟᱞᱦᱮ ᱫᱷᱚᱨᱚᱱ ᱦᱩᱲᱩ ᱦᱚᱸ ᱪᱟᱥ ᱵᱟᱝ ᱦᱩᱭᱩᱜᱼᱟ᱾
ᱚ ᱚ᱾
ᱛᱟᱯᱚᱨ ᱥᱟᱵᱽᱢᱟᱨᱥᱟᱞ ᱦᱮᱱᱟᱜ ᱨᱮᱦᱚᱸ ᱱᱚᱣᱟ ᱵᱟᱹᱭᱦᱟᱹᱲ ᱫᱷᱟᱨᱮ ᱫᱚ ᱵᱟᱹᱱᱩᱜᱼᱟ ᱱᱚᱣᱟ
ᱚᱻ
ᱮᱸ ᱵᱟᱹᱫ ᱫᱷᱟᱨᱮ ᱦᱮᱱᱟᱜᱼᱟ ᱡᱟᱦᱟᱸ ᱥᱮᱫ ᱛᱚ ᱦᱩᱲᱩ ᱫᱚ ᱵᱟᱝ ᱠᱚ ᱪᱟᱥᱟ ᱚᱱᱛᱮ ᱫᱚ ᱥᱚᱵᱽᱡᱤ ᱠᱚᱜᱮ ᱠᱚ ᱪᱟᱥᱟ᱾ ᱦᱩᱸ, ᱛᱟᱞᱦᱮ ᱟᱹᱰᱤ ᱡᱳᱨ ᱜᱮ ᱟᱞᱮ ᱴᱷᱮᱱ ᱫᱚ ᱥᱚᱵᱽᱡᱤ ᱫᱚ ᱠᱚ ᱨᱚᱦᱚᱭ ᱟᱠᱚ ᱩᱛᱩ ᱠᱚ᱾ ᱛᱟᱦᱞᱮ ᱱᱚᱸᱰᱮ ᱱᱚᱸᱰᱮ ᱜᱮ ᱵᱟᱨᱭᱟ ᱟᱛᱳ ᱨᱮᱱ
ᱚᱻ
ᱦᱮᱸ, ᱚᱱᱮᱧ ᱞᱟᱹᱭ ᱠᱮᱫ ᱚᱱᱮ ᱵᱟᱹᱫᱽ ᱥᱮᱫ ᱫᱚ ᱥᱟᱢ ᱢᱟᱨᱥᱟᱞ ᱠᱚ ᱠᱚ ᱩᱯᱲᱟᱹᱣ ᱠᱟᱫᱟ ᱦᱮᱸ᱾ ᱠᱚᱨᱟᱣ ᱦᱚᱪᱚ ᱠᱟᱫᱟ ᱛᱟᱦᱞᱮ ᱦᱮᱸ, ᱵᱟᱹᱫᱽ ᱥᱮᱫ ᱫᱚ ᱚᱱᱛᱮ ᱚᱱᱛᱮ ᱜᱮ ᱵᱮᱥᱤ ᱩᱛᱩ ᱠᱚᱫᱚ ᱠᱚ ᱨᱚᱦᱚᱭᱟ ᱱᱚᱛᱮ ᱵᱟᱹᱭᱦᱟᱹᱲ ᱥᱮᱫ ᱫᱚ ᱦᱩᱲᱩ ᱪᱟᱥ ᱛᱟᱨᱯᱚᱨ ᱱᱚᱛᱮ ᱫᱚ ᱥᱟᱢ ᱢᱟᱨᱥᱟᱞ ᱵᱟᱹᱱᱩᱜ ᱠᱟᱜᱼᱟ ᱢᱟᱱᱮ ᱵᱟᱹᱦᱟᱹᱲ ᱥᱮᱫ ᱫᱚ ᱦᱚᱸ᱾ ᱛᱟᱞᱦᱮ ᱩᱛᱩ ᱫᱚ ᱟᱹᱰᱤ ᱡᱳᱨ ᱜᱮᱞᱮ ᱨᱚᱦᱚᱭᱟ᱾ ᱟᱹᱠᱷᱨᱤᱧ ᱫᱷᱟᱹᱵᱤᱡ ᱜᱮ ᱛᱟᱞᱦᱮ ᱱᱚᱰᱮ ᱦᱚᱸ ᱠᱤᱨᱤᱧ ᱠᱚ ᱦᱤᱡᱩᱜ ᱜᱮ ᱵᱟᱭᱨᱮ ᱟᱛᱳ ᱨᱮᱱ ᱦᱚᱲ ᱫᱤᱠᱩ ᱠᱚ᱾ ᱦᱮᱸ, ᱛᱟᱞᱦᱮ ᱟᱯᱮ ᱩᱛᱩ ᱠᱚ ᱯᱮ ᱨᱚᱦᱚᱭ ᱜᱮᱭᱟ ᱥᱮ ᱵᱟᱝ?
ᱟᱞᱮ ᱩᱛᱩ ᱠᱚ ᱚᱱᱠᱟ ᱟᱠᱷᱨᱤᱧ ᱫᱷᱟᱹᱵᱤᱡ ᱫᱚ ᱵᱟᱝ ᱞᱮ ᱨᱚᱦᱚᱭ ᱜᱮᱭᱟ ᱱᱤᱝᱠᱟᱹ ᱚᱲᱟᱜ ᱨᱮ ᱡᱚᱢ ᱵᱟᱲᱟ ᱞᱮᱠ ᱚᱱᱠᱟ ᱜᱮᱞᱮ ᱨᱚᱦᱚᱭ ᱵᱟᱲᱟᱭᱟ, ᱫᱩᱞ ᱫᱟᱜ ᱛᱮ ᱫᱚ ᱢᱤᱫ ᱵᱟᱨ ᱮᱱ ᱛᱮ᱾
ᱦᱮᱸ ᱦᱮᱸ,
ᱦᱳᱭ,
ᱛᱟᱞᱦᱮ ᱦᱮᱸ ᱟᱨ ᱟᱯᱮ ᱥᱮᱫ ᱫᱚ ᱫᱚᱢᱮ ᱵᱤᱨ ᱠᱚᱦᱚᱸ ᱛᱚ ᱦᱮᱱᱟᱜᱼᱟ ᱦᱮᱸ ᱟᱸᱡᱚᱢ ᱠᱟᱹᱫᱟᱹᱧ᱾ ᱛᱟᱞᱦᱮ ᱟᱯᱮ ᱚᱲᱟᱜ ᱥᱩᱨ ᱨᱮ ᱜᱮ ᱥᱮ ᱚᱱᱟᱫᱚ ᱥᱟᱦᱟ ᱧᱚᱜ ᱨᱮ ᱜᱮ ᱦᱮᱱᱟᱜᱼᱟ?
ᱵᱟᱝᱟ ᱟᱞᱮ ᱚᱲᱟᱜ ᱥᱩᱨ ᱨᱮᱫᱚ ᱵᱟᱹᱱᱩᱜ ᱠᱟᱫᱟ ᱚᱱᱠᱟ ᱵᱤᱨ ᱫᱚ᱾ ᱚᱱᱮ ᱵᱷᱟᱵᱽᱱᱤ ᱠᱚ ᱢᱮᱛᱟᱜᱼᱟ ᱢᱤᱫᱴᱟᱱ ᱵᱷᱟᱵᱽᱱᱤ ᱧᱩᱛᱩᱢ ᱢᱤᱫᱴᱟᱱ ᱵᱩᱨᱩ ᱢᱮᱱᱟᱜᱼᱟ᱾ ᱚᱸᱰᱮ ᱫᱚ ᱢᱮᱱᱟᱜᱼᱟ ᱥᱟᱨᱡᱚᱢ ᱫᱟᱨᱮ ᱠᱚᱫᱚ ᱟᱨ ᱵᱤᱨ ᱵᱟᱜᱟᱱ ᱵᱟᱜᱟᱱ ᱨᱚᱦᱚᱭ ᱵᱟᱜᱟᱱ ᱠᱚ ᱢᱮᱱᱟᱜ ᱟᱠᱟᱫᱟ ᱟᱨ ᱱᱚᱝᱠᱟ ᱚᱱᱠᱟ ᱤᱭᱟᱹ ᱥᱟᱺᱦᱤᱡ ᱫᱚ ᱡᱟᱹᱥᱛᱤ ᱫᱚ ᱵᱟᱹᱱᱩᱜᱼᱟ᱾ ᱚᱱᱟ ᱦᱚᱸ ᱚᱱᱮ ᱡᱟᱦᱟᱸ ᱛᱤᱱ ᱵᱷᱳᱨ ᱛᱮ ᱵᱟᱜᱟ ᱵᱤᱨᱠᱟ ᱤᱱ ᱵᱷᱳᱜᱮ᱾
ᱚᱻ
ᱟᱨ ᱱᱚᱣᱟ ᱟᱞᱮ ᱥᱩᱨ ᱠᱚᱨᱮᱜ ᱦᱚᱸ ᱚᱲᱟᱜ ᱵᱟᱜᱮ ᱤᱭᱟᱹ ᱠᱷᱚᱡ ᱜᱮ ᱵᱟᱜᱟᱱ ᱫᱚ ᱢᱮᱱᱟᱜ ᱛᱟᱞᱮᱭᱟ ᱵᱤᱨ ᱫᱚ ᱵᱟᱹᱱᱩᱜᱼᱟ, ᱥᱟᱨᱡᱚᱢ ᱵᱤᱨ ᱫᱚ ᱵᱟᱝ ᱠᱟᱱᱟ᱾
ᱚᱻ
ᱦᱳᱭ,
ᱛᱟᱞᱦᱮ ᱚᱱᱟ ᱵᱤᱨ ᱠᱚᱨᱮ ᱫᱚ ᱩᱫ ᱠᱚ ᱡᱟᱱᱟᱢᱚᱜ ᱜᱮᱭᱟ ᱥᱮ ᱵᱟᱝ?
ᱮᱸᱻ ᱵᱟᱝ ᱡᱟᱱᱟᱢᱚᱜ ᱜᱮᱭᱟ ᱚᱱᱠᱟ ᱫᱚ᱾
ᱵᱟᱝ ᱡᱟᱱᱟᱢᱚᱜᱼᱟ ᱛᱟᱯᱚᱨ ᱟᱞᱮᱭᱟᱜ ᱫᱚ ᱡᱮᱢᱚᱱ ᱥᱟᱵ
ᱜᱤᱱ ᱥᱮᱫ ᱞᱮ ᱪᱟᱞᱟᱜᱼᱟ ᱵᱤᱨ ᱜᱮ ᱥᱟᱺᱜᱤᱧ ᱵᱤᱨ ᱦᱟᱱᱛᱮ ᱠᱚ ᱢᱮᱱᱟ
ᱦᱮᱸ ᱦᱮᱸ,
ᱛᱟᱞᱦᱮ ᱟᱯᱮᱴᱷᱮᱱ ᱠᱷᱚᱱᱟᱜ ᱫᱚ ᱥᱟᱺᱜᱤᱧ ᱜᱮᱭᱟ ᱛᱟᱲᱟᱢ ᱛᱮᱯᱮ ᱪᱟᱞᱟᱜᱼᱟ ᱥᱮ
ᱵᱟᱝᱟ ᱱᱚᱝᱠᱟ ᱞᱟᱭᱤᱱ ᱜᱟᱹᱰᱤ ᱛᱮᱜᱮ ᱠᱚ ᱪᱟᱞᱟᱜ ᱵᱟᱲᱟᱜ ᱛᱟᱞᱮᱭᱟ᱾ ᱞᱟᱭᱤᱱ ᱜᱟᱹᱰᱤ ᱛᱮᱠᱚ ᱪᱟᱞᱟᱣ ᱵᱟᱲᱟᱜ ᱜᱮᱭᱟ ᱾ ᱱᱚᱝᱠᱟ ᱦᱚᱭᱛᱳ ᱥᱮᱛᱟᱜ ᱨᱮᱭ ᱩᱰᱩᱠᱟᱭ ᱤᱱᱠᱟᱹ, ᱢᱤᱫ ᱵᱟᱹᱥᱭᱟᱹᱢ ᱜᱟᱱ ᱤᱭᱟᱹ ᱵᱟᱲᱟ ᱠᱟ ᱠᱟᱛᱮᱫ ᱟᱨᱮ ᱦᱮᱡ ᱮᱱᱜᱮ᱾ ᱦᱟᱞᱟᱝ ᱵᱟᱲᱟ ᱠᱟᱛᱮ, ᱟᱫᱚ ᱡᱚᱢ ᱥᱟᱫ ᱞᱮᱠᱟ ᱪᱟᱞᱟᱜ ᱦᱚᱸᱼᱼ ᱜᱮᱭᱟ ᱥᱮ, ᱡᱚᱡᱚᱢ ᱦᱚᱸ ᱥᱟᱱᱟ ᱜᱮᱭᱟ᱾
ᱦᱮᱸ ᱛᱚ, ᱛᱟᱦᱚᱞᱮ ᱥᱟᱺᱜᱤᱧ ᱫᱚ ᱥᱟᱺᱜᱤᱧ ᱜᱮᱭᱟ ᱛᱟᱦᱚᱞᱮ ᱟᱯᱮ ᱴᱷᱮᱱ ᱠᱷᱚᱱᱟᱜ ᱚᱸᱰᱮ ᱫᱚ?
ᱦᱮᱸ ᱥᱟᱺᱜᱤᱧ ᱫᱚ, ᱥᱟᱺᱜᱤᱧ ᱜᱮ᱾
ᱛᱟᱨᱯᱚᱨ ᱟᱞᱮ ᱱᱚᱰᱮ ᱦᱚᱸ ᱟᱞᱮ ᱟᱹᱛᱩ ᱫᱷᱟᱨᱮ ᱫᱷᱟᱨᱮ ᱛᱮᱜᱮ ᱵᱤᱨ ᱠᱚ ᱦᱮᱱᱟᱜᱼᱟ ᱾ ᱥᱟᱨᱡᱚᱢ ᱵᱤᱨ ᱠᱚ, ᱛᱟᱦᱚᱞᱮ ᱟᱞᱮ ᱵᱮᱥᱤ ᱥᱟᱺᱜᱤᱧ ᱫᱚ ᱪᱟᱞᱟᱜ ᱫᱚ ᱵᱟᱝ ᱞᱟᱜᱟᱣ ᱞᱮᱭᱟ᱾ ᱳᱫ ᱠᱚ ᱥᱮ ᱥᱟᱦᱟᱱ ᱥᱟᱠᱟᱢ ᱥᱟᱠᱟᱢ ᱛᱮᱫᱚ ᱵᱟᱞᱮ ᱚᱵᱷᱟᱵᱚᱜ ᱜᱮᱭᱟ᱾ ᱡᱚᱠᱷᱚᱱ ᱛᱚᱠᱷᱚᱱ ᱪᱟᱞᱟᱣ ᱞᱮᱱᱠᱷᱟᱱ ᱜᱮ ᱧᱟᱢᱚᱜᱼᱟ᱾ ᱦᱮᱸ ᱟᱨ, ᱛᱟᱦᱚᱞᱮ ᱚᱱᱛᱮ ᱵᱤ-ᱵᱤᱨ ᱠᱚ ᱦᱮᱱᱟᱜ ᱞᱟᱹᱭᱫᱟ ᱛᱟᱦᱞᱮ, ᱚᱱᱛᱮ ᱪᱮᱫᱠᱟ ᱪᱮ ᱪᱤᱞᱤ ᱠᱚ ᱦᱮᱱᱟᱜ ᱠᱚᱣᱟ ᱚᱱᱠᱟ? ᱥᱮ ᱚᱱᱠᱟ ᱡᱤᱵᱽᱼᱡᱤᱭᱟᱹᱞᱤ ᱠᱚ ᱾ᱛᱟ ᱯᱚᱨ ᱦᱟᱹᱛᱤ ᱠᱚᱠᱚ ᱦᱤᱡᱩᱜ ᱜᱮᱭᱟ ᱥᱮ ᱵᱟᱝ?
ᱱᱚᱛᱮ ᱫᱚ ᱦᱟᱹᱛᱤ ᱠᱚᱫᱚ ᱵᱟᱠᱚ ᱦᱤᱡᱩᱜ ᱜᱮᱭᱟ᱾ ᱟᱹᱰᱤ ᱞᱟᱜᱟ ᱴᱷᱮᱥᱟ ᱟᱞᱮ ᱠᱷᱟᱱ ᱥᱟᱺᱜᱤᱧ ᱮᱴᱟᱜ ᱥᱮᱡ ᱠᱷᱚᱱ ᱡᱩᱫᱤ ᱠᱚ ᱞᱟᱜᱟ ᱟᱹᱜᱩ ᱠᱚ ᱠᱚᱣᱟ᱾ ᱚᱱᱮ ᱚᱱᱠᱟ ᱨᱮᱠᱚ ᱦᱤᱡᱩᱜᱼᱟ ᱟᱨ ᱵᱟᱠᱷᱟᱱ ᱫᱚ ᱚᱱᱠᱟᱱ ᱡᱤᱭᱟᱹᱞᱤ ᱠᱚᱫᱚ ᱵᱟᱠᱚ ᱦᱤᱡᱩᱜᱼᱟ᱾ ᱢᱟᱨᱟᱝ ᱡᱤᱭᱟᱹᱞᱤ ᱠᱚᱫᱚ᱾
ᱚ᱾
ᱠᱟᱹᱴᱤᱡ ᱢᱟᱨᱟᱝ ᱡᱤᱭᱟᱹᱞᱤ ᱩᱱᱠᱩ ᱫᱚ ᱢᱮᱱᱟᱜ ᱠᱚᱣᱟ ᱨᱩᱸᱰᱟᱹ ᱠᱩᱞᱟᱹᱭ ᱠᱚ, ᱩᱱᱠᱩ ᱢᱟᱠᱚ ᱛᱟᱦᱮᱱ ᱜᱮᱭᱟ᱾
ᱦᱮᱸ᱾ ᱦᱮᱸ ᱛᱚ, ᱛᱟᱦᱞᱮ ᱱᱤᱛᱚᱜ ᱫᱚ ᱦᱚᱜᱼᱚᱭ ᱟᱫᱚ
ᱳ ᱳᱫ ᱨᱮᱱᱟᱜ ᱥᱤᱡᱤᱱ ᱜᱮ ᱦᱤᱡᱩᱜ ᱠᱟᱱᱟ ᱾ ᱱᱚᱜᱼᱚᱭ ᱫᱟᱜ ᱵᱟᱲᱟᱭ ᱫᱟᱭ ᱥᱟᱠᱟᱢ ᱠᱚ ᱟᱨᱦᱚᱸ ᱥᱮᱭᱟᱜᱼᱟ᱾
ᱦᱮᱸ, ᱦᱮᱸ, ᱦᱮᱸ ᱥᱟᱠᱟᱢ ᱠᱚ ᱥᱮᱭᱟᱜ ᱠᱟᱱᱟ ᱟᱫᱚ ᱱᱤᱛᱳᱜ ᱫᱷᱟᱹᱵᱤᱡ ᱛᱮ ᱟᱹᱣᱨᱤ ᱞᱮ ᱡᱚᱢᱟ᱾
ᱚ ᱦᱮᱸᱛᱚ, ᱟᱫᱚ ᱟᱞᱮᱭᱟᱜ ᱫᱚ ᱚᱲᱟᱜ ᱥᱳᱨ ᱨᱮᱜᱮ ᱵᱤᱨ ᱛᱚ᱾
ᱚ ᱟᱯᱮ ᱠᱚᱫᱚ ᱱᱟᱜ ᱯᱮ ᱛᱟᱦᱚᱞᱮ ᱡᱚᱢ ᱯᱮ ᱫᱷᱩᱨᱟᱹᱣ ᱜᱚᱫᱚᱜᱼᱼ
ᱦᱮᱸ, ᱦᱮᱸ, ᱦᱚᱜᱼ ᱚᱭ ᱛᱚ ᱠᱚᱢ ᱠᱚᱢ ᱦᱳᱭᱳᱜ ᱠᱟᱱᱟ ᱾ ᱛᱟᱞᱚᱞᱮ ᱠᱚᱢ ᱠᱚᱢ ᱧᱟᱢᱚᱜ ᱠᱟᱱ ᱜᱮᱭᱟ᱾ ᱠᱚᱢ, ᱠᱚᱢ ᱡᱚᱢ ᱦᱳᱭᱱᱟ᱾ ᱮᱠᱷᱚᱱ ᱦᱚᱸ ᱟᱹᱣᱨᱤ
ᱯᱮ ᱧᱟᱢᱮᱫᱼᱟ, ᱱᱤᱛᱚᱜ ᱫᱚ ᱵᱤᱨ ᱨᱮ?
ᱱᱤᱛᱳ ᱫᱚ ᱦᱳᱭᱳᱜ ᱠᱟᱱᱟ᱾ ᱦᱮᱸ ᱯᱟᱴᱠᱟ ᱳᱫ ᱦᱚᱸ ᱦᱳᱭᱳᱜ ᱠᱟᱱᱟ᱾ ᱛᱟᱯᱚᱨᱮ ᱚᱱᱮ ᱦᱮᱸ ᱪᱮᱫ, ᱪᱮᱫ ᱠᱚ ᱞᱟᱹᱭᱟ ᱯᱳᱲ ᱯᱳᱲᱟᱜ ᱦᱚᱸ ᱦᱮᱸ᱾ ᱯᱟᱴᱠᱟ, ᱦᱮᱸᱫᱮ ᱯᱟᱴᱠᱟ ᱦᱚᱸ, ᱛᱟᱯᱚᱨ
ᱛᱚᱨᱢᱟᱞ ᱩᱫ ᱠᱚ ᱢᱮᱛᱟᱜᱼᱟ᱾ ᱚᱱᱮ ᱢᱟᱨᱟᱝ, ᱢᱟᱨᱟᱝ ᱪᱷᱟᱛᱟ ᱞᱮᱠᱟ ᱦᱮᱸ᱾
ᱦᱳᱭ ᱚᱱᱮ ᱚᱱᱟᱴᱟᱜ ᱜᱮ ᱵᱮᱥᱤ ᱧᱚᱜ ᱧᱟᱢᱚᱜ ᱠᱟᱱᱟ᱾
ᱛᱚᱨᱢᱟᱞ ᱩᱫᱽ ᱵᱟᱝ?
ᱦᱮᱸ, ᱦᱮᱸ᱾
ᱦᱮᱸ ᱚᱱᱟ ᱫᱚ ᱡᱟᱹᱥᱛᱤ ᱜᱮ ᱚᱢᱚᱱᱚᱜᱼᱟ ᱛᱚ᱾ ᱡᱟᱦᱟᱸ ᱡᱟᱦᱟᱸ ᱴᱷᱮᱡ ᱡᱚᱠᱷᱚᱱ ᱚᱢᱚᱱᱚᱜᱼᱟ᱾ ᱩᱱᱫᱚ ᱚᱸᱰᱮ ᱫᱚ ᱯᱮᱨᱮᱡ ᱪᱟᱵᱟ ᱜᱚᱫᱟᱭ ᱟᱹᱰᱤ ᱢᱟᱨᱟᱝ ᱛᱮ᱾ ᱫᱚᱢᱮ ᱚᱢᱚᱱᱚᱜ ᱼᱼ
ᱦᱮᱸ, ᱦᱮᱸ᱾ ᱛᱟᱨᱯᱚᱨ ᱱᱤᱛᱳᱜ ᱯᱩᱴᱠᱟᱹ ᱠᱚᱦᱚᱸ ᱠᱚ ᱦᱩᱭᱩᱜ ᱠᱟᱱᱟ᱾
ᱦᱟᱸ ᱩᱫ ᱠᱚ ᱚᱢᱚᱱᱚᱜ ᱚᱱᱟ ᱠᱚᱫᱚ ᱯᱮ ᱧᱟᱢᱮᱜ-ᱟ ᱥᱮ ᱯᱮ ᱧᱟᱢᱮᱜ-ᱟ?
ᱦᱮᱸ ᱦᱮᱸ ᱚᱱᱟ ᱡᱟᱸᱦᱟ ᱠᱚ ᱞᱟᱹᱭᱟ ᱢᱩᱪᱤ ᱩᱫ ᱚᱱᱟ ᱠᱟᱴᱤᱡ ᱠᱟᱴᱤᱡ ᱟᱜ ᱮᱢ ᱞᱟᱹᱭ ᱫᱟ ᱚ ᱢᱟᱜ ᱨᱚᱲ ᱠᱟᱴᱟᱣ ᱠᱟᱴᱟᱣ ᱟᱸᱡᱚᱢᱚᱜ ᱠᱟᱱ ᱛᱟᱢᱟ᱾
ᱮᱸᱰᱮ ᱞᱮᱠᱟ᱾
ᱚ ᱦᱮᱸ ᱦᱮᱸ ᱚᱱᱟ ᱫᱚᱠᱚ ᱞᱟᱹᱭᱮᱜ-ᱟ ᱱᱷᱟᱜ᱾ ᱩᱸ ᱪᱮᱜ ᱢᱚᱛᱟᱢ ᱳᱫ ᱟᱨ ᱤᱭᱟᱹ ᱠᱚ ᱞᱟᱹᱭ ᱫᱚ ᱚᱨ ᱛᱳᱜ ᱳᱫ ᱦᱮᱸ ᱦᱮᱸ ᱟᱸᱡᱚᱢᱚᱜ ᱠᱟᱱᱟ᱾
ᱦᱚᱸ ᱦᱮᱸ ᱚᱨ ᱛᱩᱫ ᱩᱫ ᱠᱚ ᱢᱮᱛᱟᱜ ᱠᱟᱱᱟ ᱚᱱᱟ ᱫᱚ ᱢᱚᱛᱟᱢ ᱩᱫ ᱫᱚ ᱱᱤ ᱛᱚᱜ ᱫᱚ ᱵᱟᱝ ᱚᱢᱚᱱᱚᱜ-ᱟ᱾ ᱫᱚ ᱚᱱᱟ ᱫᱚ ᱦᱟᱱᱮ ᱯᱩᱡᱟᱹ ᱥᱚᱢᱚᱭ ᱚᱢᱱᱚᱜ-ᱟ ᱥᱮ ᱫᱩᱨᱜᱟᱹ ᱯᱩᱡᱟᱹ ᱥᱚᱢᱚᱭ?
ᱦᱮᱸ ᱦᱮᱸ ᱦᱮᱸ᱾ ᱛᱟᱦᱞᱮ ᱚᱱᱠᱟᱱᱟᱜ ᱫᱚ ᱦᱟᱯᱟᱹᱭ ᱟᱹᱨᱤᱧ ᱟᱸᱡᱚᱢ ᱠᱚᱣᱟ ᱛᱚ᱾ ᱮᱸ ᱵᱟᱝ ᱵᱟᱝ ᱚᱱᱟ ᱫᱚ ᱦᱟᱯᱟᱹᱭ ᱟᱹᱨᱤ ᱞᱮ ᱧᱟᱢᱟ᱾ ᱛᱟᱦᱞᱮ ᱯᱩᱴᱠᱟᱹ ᱠᱚᱫᱚ ᱠᱚ ᱦᱳᱭᱳᱜ ᱠᱟᱱᱟ᱾
ᱟᱪᱷᱟ᱾
ᱛᱟᱦᱞᱮ ᱯᱩᱴᱠᱟᱹ ᱠᱚᱫᱚᱢ ᱡᱚᱢ ᱵᱟᱲᱟ ᱠᱟᱜ ᱠᱚᱣᱟ ᱥᱮ ᱵᱟᱝ?
ᱦᱮᱸ ᱡᱚᱢ ᱦᱩᱭ ᱠᱟᱱ ᱜᱮᱭᱟ᱾
ᱚ ᱪᱤᱠᱟ ᱩ ᱩᱛᱩ ᱜᱮ ᱥᱮ ᱱᱚᱠᱟ ᱥᱳᱲᱮ ᱦᱚᱸ?
ᱡᱷᱚᱛᱚ ᱨᱚᱠᱚᱢ ᱠᱟᱛᱮᱫ ᱜᱮ ᱡᱚᱢ ᱵᱟᱲᱟ ᱦᱩᱭ ᱟᱠᱟᱱᱟ᱾ ᱱᱚᱣᱟ ᱮᱢᱱᱤ ᱚᱱᱟ ᱛᱚᱨ ᱢᱟᱞ ᱩᱫ, ᱯᱟᱴᱠᱟ ᱩᱫ ᱠᱚᱫᱚ ᱩᱛᱩ ᱵᱟᱲᱟ ᱠᱟᱛᱮᱫ ᱜᱮ ᱥᱚᱲᱮ ᱵᱟᱲᱟ ᱠᱟᱛᱮᱫ ᱦᱚᱸ ᱡᱚᱢ ᱵᱟᱲᱟ ᱦᱩᱭ ᱠᱟᱱᱟ᱾ ᱟᱨ ᱱᱚᱝᱠᱟ ᱯᱩᱴᱠᱟᱹ ᱠᱚᱦᱚᱸ ᱡᱮᱢᱚᱱ ᱞᱮᱴᱚ ᱵᱟᱲᱟ ᱠᱟᱛᱮᱜ ᱯᱤᱴᱷᱟᱹ ᱵᱟᱲᱟ ᱠᱟᱛ ᱛᱮᱫ ᱦᱚᱸ ᱡᱚᱢ ᱦᱩᱭ ᱠᱟᱱᱟ ᱦᱮᱸ ᱟᱨ᱾
ᱦᱩᱸ᱾
ᱩᱫ ᱠᱚ ᱦᱚᱸ ᱚᱱᱠᱟ ᱜᱮ ᱯᱤᱴᱷᱟᱹ ᱵᱟᱲᱟ ᱠᱟᱛᱮᱫ ᱦᱚᱸ ᱡᱚᱢ ᱵᱟᱲᱟ ᱦᱩᱭ ᱠᱟᱱ ᱜᱮᱭᱟ᱾ ᱟᱨ ᱩᱛᱩ ᱢᱟ ᱦᱩᱭ ᱟᱠᱟᱱ ᱜᱮᱭᱟ ᱚᱱᱟ ᱫᱚ ᱦᱩᱭᱩᱜ ᱜᱮᱭᱟ ᱩᱛᱩ ᱫᱚ᱾
ᱦᱮᱸ ᱦᱮᱸ᱾
ᱦᱳ-ᱭ᱾
ᱛᱟᱦᱞᱮ ᱩᱱ ᱛᱮ ᱟᱯᱮᱭᱟᱜ ᱢᱟᱨᱠᱮᱴ ᱫᱚ ᱛᱤ ᱛᱤᱱᱟᱹᱜ ᱥᱟᱸᱜᱤᱧᱟ ᱱᱚᱣᱟ